ᱦᱮᱸ ᱜᱚᱝᱠᱮ ᱡᱚᱦᱟᱨ ᱜᱮ, ᱜᱚᱝᱠᱮ ᱨᱚᱲ ᱟᱸᱡᱚᱢ ᱧᱟᱢᱚᱜ ᱠᱟᱱᱟ ᱛᱚ?
ᱦᱮᱸ ᱟᱸᱡᱚᱢᱚᱜ ᱠᱟᱱ ᱜᱮᱭᱟ
ᱛᱟᱦᱚᱞᱮ ᱜᱚᱝᱠᱮ ᱱᱤᱭᱟᱹ ᱜᱷᱟᱹᱲᱤ ᱫᱚ ᱚᱠᱟᱞ ᱞᱮᱠᱟ ᱢᱮᱱᱟᱜ ᱢᱮᱭᱟ?
ᱮᱸ ᱱᱤᱭᱟᱹ ᱜᱷᱟᱹᱲᱤᱡ ᱫᱚ ᱱᱟᱯᱟᱭ ᱜᱮ ᱢᱮᱱᱟᱜ ᱠᱟᱫᱤᱧᱟ ᱟᱢ ᱜᱮ ᱚᱠᱟᱞᱮᱠᱟ?
ᱦᱮᱸ ᱜᱚᱢᱠᱮ ᱱᱤᱭᱟᱹ ᱜᱷᱟᱹᱲᱤ ᱫᱚ ᱵᱟᱞᱮ ᱜᱮ ᱢᱤᱱᱟᱹᱧᱟ᱾ ᱛᱟᱦᱚᱞᱮ ᱜᱚᱢᱠᱮ ᱟᱯᱮ ᱥᱮᱫ ᱫᱚ ᱱᱤ ᱜᱷᱟᱹᱲᱤ ᱫᱚ ᱫᱟᱜ ᱡᱟᱹᱲᱤ ᱠᱚᱫᱚ ᱡᱚᱨᱚ ᱵᱟᱲᱟᱭ ᱱᱟ ᱥᱮ ᱵᱟᱝ?
ᱦᱮᱸ ᱞᱟᱹᱭᱟ ᱟᱫᱚ ᱚᱱᱠᱟ ᱫᱚ ᱵᱟᱝ ᱡᱟᱦᱟᱸ ᱞᱮᱠᱟ ᱡᱚᱨᱚ ᱞᱟᱹᱠᱛᱤ ᱠᱟᱱᱟ ᱥᱮ ᱢᱤᱫᱴᱟᱝ ᱱᱤᱡᱮᱛᱮ ᱩᱭᱦᱟᱹᱨ ᱵᱷᱟᱵᱟ ᱦᱩᱭᱩᱜ ᱠᱟᱱᱟ ᱚᱱᱠᱟ ᱫᱚ ᱵᱟᱝ
ᱟᱪᱪᱷᱟ ᱜᱚᱝᱠᱮ ᱛᱟᱦᱞᱮ ᱜᱚᱝᱠᱮ ᱟᱯᱮ ᱥᱮᱫ ᱫᱚ ᱨᱚᱦᱚᱭ ᱠᱟᱹᱢᱤ ᱦᱚᱨᱟ ᱠᱚᱫᱚ ᱮᱛᱚᱦᱚᱵ ᱠᱟᱱᱟ ᱥᱮ ᱟᱹᱣᱨᱤ
ᱦᱮᱸ ᱨᱚᱦᱚᱭ ᱠᱟᱹᱢᱤ ᱦᱚᱨᱟ ᱮᱛᱚᱦᱚᱵ ᱟᱸ ᱦᱮᱸ ᱟᱹᱰᱤ ᱛᱟᱞᱟ ᱢᱟᱞᱟ ᱪᱟᱞᱟᱣ ᱜᱚ ᱠᱟᱛᱟ ᱞᱮ ᱦᱳᱭ ᱥᱮ ᱟᱯᱮᱥᱮᱫ ᱫᱚ ᱛᱟᱦᱚᱞᱮ ᱪᱮᱫ ᱞᱮᱠᱟ ᱨᱚᱦᱚᱭ ᱠᱚ ᱫᱚ ᱢᱟ ᱟᱞᱮᱠ ᱠᱚ
ᱟᱞᱮ ᱥᱮᱱ ᱦᱚᱸ ᱜᱚᱝᱠᱮ ᱦᱚᱸᱜ-ᱚᱭ ᱟᱞᱮ ᱥᱮᱫ ᱫᱚ ᱫᱟᱜ ᱢᱟᱲᱟᱝ ᱛᱮᱢᱟ ᱵᱟᱭ ᱫᱟᱜ ᱟᱠᱟᱫ ᱦᱚᱸᱜ-ᱚᱭ ᱜᱚᱴᱟ ᱫᱤᱱ ᱢᱟᱬᱟᱝᱮ ᱠᱟᱹᱡ ᱫᱟᱜ ᱡᱚᱨᱚ ᱫᱚ ᱡᱚᱨᱚ ᱠᱟᱫᱟᱭ ᱟᱫᱚ ᱵᱟᱹᱫᱽ ᱠᱷᱮᱛ ᱨᱮ ᱛᱚᱸᱵᱟᱭ ᱟᱠᱟᱱ ᱛᱮ ᱦᱚᱸᱜ-ᱚᱭ ᱟᱨᱠᱤ ᱥᱤ ᱵᱟᱲᱟᱭ ᱫᱟᱞᱮ ᱵᱟᱹᱫᱽ ᱠᱚ ᱦᱚᱸᱜ-ᱚᱭ ᱟᱨ ᱠᱤᱪᱷᱩ ᱠᱤᱪᱷᱩ ᱦᱚᱲ ᱫᱚᱠᱚ ᱨᱚᱦᱚᱭ ᱜᱚᱫᱮᱜ ᱜᱮᱭᱟ
ᱚᱸ ᱟᱪᱷᱟ ᱟᱪᱷᱟ ᱟᱫᱚ ᱟᱫᱚ ᱟᱯᱮ ᱫᱚ ᱛᱟᱦᱚᱞᱮ ᱪᱮᱫ ᱠᱚᱛᱮ ᱪᱟᱥ ᱵᱟᱲᱟ ᱫᱚ ᱱᱟᱦᱮᱞ ᱥᱤᱭᱚᱜ ᱠᱚ? ᱟᱲᱮ ᱠᱚᱯᱮ ᱞᱟᱜ ᱵᱟᱲᱟᱭ ᱜᱮᱭᱟ ᱥᱮ ᱵᱟᱝ? ᱚᱱᱟ ᱠᱚ
ᱦᱮᱸ ᱟᱞᱮ ᱥᱮᱫ ᱱᱚᱣᱟ ᱥᱤ ᱵᱟᱲᱟ ᱠᱟᱛᱮ ᱚᱱᱟ ᱟᱲᱤ ᱠᱚᱫᱚᱞᱮ ᱞᱟᱜ ᱵᱟᱲᱟᱭ ᱜᱮᱭᱟ᱾ ᱡᱚᱢ ᱠᱟᱛᱮ ᱫᱚ ᱵᱟᱞᱮ ᱪᱷᱟᱴᱟᱣ ᱜᱤᱭᱟ ᱟᱫᱚ ᱥᱮ ᱜᱚᱢᱠᱮ ᱱᱮᱛᱟᱨ ᱢᱟ ᱴᱟᱠᱴᱟᱨ ᱱᱟᱦᱮᱞ ᱢᱟ ᱦᱮᱡ ᱱᱟ ᱱᱮᱛᱟᱨ ᱠᱤ ᱟᱯᱮ ᱥᱮᱫ ᱠᱤ ᱰᱟᱝᱨᱟ ᱱᱟᱦᱮᱞ ᱛᱮᱯᱮ ᱥᱤᱭᱮᱫ ᱜᱤᱭᱟ ᱥᱮ ᱵᱟᱝ ᱟᱸ?
ᱦᱮᱸ ᱰᱟᱝᱨᱟ ᱱᱟᱦᱮᱞ ᱛᱮ ᱥᱤ ᱫᱚ ᱩᱱᱟᱹᱜ ᱫᱚ ᱵᱟᱝ ᱨᱮᱦᱚᱸ ᱛᱟᱞᱟ ᱜᱟᱹᱰᱤ ᱠᱚᱛᱮ ᱞᱚᱥᱚᱫ ᱵᱟᱲᱟ ᱦᱩᱭᱩᱜ ᱠᱟᱱᱟ᱾ ᱟᱨ
ᱟᱪᱷᱟ ᱟᱪᱷᱟ
ᱟᱪᱷᱟ ᱜᱚᱢᱠᱮ ᱛᱟᱦᱚᱞᱮ ᱱᱮᱛᱟᱨ ᱢᱟ ᱫᱟᱜ ᱫᱤᱱ ᱟᱥᱟᱲ ᱵᱚᱸᱜᱟ ᱛᱟᱦᱚᱞᱮ ᱵᱟᱹᱫᱽ ᱠᱷᱮᱛ ᱨᱮᱢᱟ ᱫᱟᱜ ᱢᱟ ᱛᱚᱸᱵᱟᱭ ᱠᱟᱱ ᱜᱮ ᱛᱟᱦᱚᱞᱮ ᱟᱯᱮ ᱠᱚ ᱥᱮᱫ ᱢᱟ ᱦᱟᱹᱠᱩ ᱠᱚᱫᱚ ᱠᱚ ᱧᱟᱢᱚᱜ ᱠᱟᱱᱟ ᱥᱮ ᱵᱟᱝ?
ᱦᱮᱸᱢ ᱜᱚᱢᱠᱮ ᱞᱟᱹᱭ ᱢᱮ
ᱦᱮᱸ ᱞᱟᱹᱭ ᱫᱟᱹᱧ ᱱᱮᱛᱟᱨ ᱢᱟ ᱫᱟᱜ ᱡᱟᱹᱲᱤ ᱫᱤᱱ ᱛᱟᱦᱚᱞᱮ ᱵᱟᱹᱫᱽ ᱠᱷᱮᱛ ᱨᱮ ᱫᱟᱜ ᱛᱚᱢᱟᱭ ᱞᱤᱸᱡᱤᱱ ᱠᱟᱱ ᱜᱮᱭᱟ ᱥᱮ ᱛᱚᱢᱵᱟ ᱟᱠᱟᱱ ᱜᱮᱭᱟ ᱛᱟᱦᱚᱞᱮ ᱦᱟᱹᱠᱩ ᱠᱩ ᱫᱚ ᱟᱯᱮ ᱥᱮᱫ ᱧᱟᱢᱚᱜ ᱠᱟᱱᱟ ᱥᱮ ᱵᱟᱝ?
ᱚ ᱦᱟᱹᱠᱩ ᱠᱚ ᱵᱟᱝ ᱦᱟᱹᱠᱩ ᱦᱮᱸ ᱧᱟᱢᱚᱜ ᱜᱮᱭᱟ ᱠᱩ ᱩᱱᱟᱹᱜ ᱫᱚ ᱟᱹᱣᱨᱤᱭᱟᱠᱩᱣᱟ ᱦᱮᱸᱥᱮ ᱦᱟᱹᱠᱩ ᱫᱚ ᱥᱟᱸᱜᱤ ᱤᱫᱤ ᱟᱠ ᱠᱳ ᱚ ᱡᱟᱦᱟᱸ ᱫᱚ ᱦᱩᱭᱩᱜ ᱠᱟᱱ ᱫᱚ ᱚᱱᱟ ᱟᱹᱥᱤᱱ ᱵᱚᱸᱜᱟ ᱨᱮᱱᱟᱜ ᱟᱹᱥᱤᱱ ᱵᱚᱸᱜᱟ ᱚᱠᱛᱚ ᱦᱟᱹᱠᱩ ᱫᱚᱠᱚ ᱟᱹᱰᱤ ᱜᱮ ᱥᱟᱸᱜᱮ ᱟᱨ ᱦᱟᱹᱠᱩ ᱫᱚ ᱟᱹᱰᱤ ᱡᱟᱹᱥ ᱴᱷᱤᱠ ᱜᱤᱞᱮ ᱥᱟᱵ ᱠᱩ ᱜᱤ ᱥᱮ ᱦᱟᱹᱠᱩ ᱞᱮ ᱡᱚᱢ ᱠᱚᱣᱟ ᱩᱱ ᱚᱠᱛᱚ ᱜᱚᱱᱛᱚ ᱟᱯᱮ ᱥᱮᱫ ᱫᱚ
ᱟᱞᱮ ᱥᱮᱫ ᱦᱚᱸ ᱜᱚᱝᱠᱮ ᱚᱱᱠᱟᱜᱮ ᱮᱢᱮᱢ ᱢᱮᱱ ᱠᱮᱫ ᱞᱮᱠᱟ ᱟᱫᱚ ᱱᱤᱛᱚᱜ ᱛᱚ ᱦᱟᱸᱜ ᱠᱟᱹᱡ ᱫᱟᱜ ᱵᱟᱲᱟᱭ ᱫᱟᱭ ᱛᱚ ᱵᱟᱹᱛ ᱠᱷᱮᱛ ᱪᱮᱫ ᱠᱚ ᱵᱟᱝ ᱠᱟᱱᱟ ᱦᱟᱹᱠᱩ ᱠᱚᱠᱚ ᱧᱟᱢ ᱫᱚ ᱟᱨᱠᱤ ᱚᱱᱠᱟ ᱠᱚᱢ ᱫᱷᱟᱨᱟ ᱧᱟᱢᱚᱜ ᱠᱟᱱᱟ ᱩᱱᱟᱹᱜ ᱡᱟᱹᱥᱛᱤ ᱫᱚ ᱵᱟᱠᱚ ᱧᱟᱢᱚᱜ ᱠᱟᱱᱟ᱾ ᱛᱮᱦᱳ ᱜᱳᱢᱠᱮ ᱛᱟᱦᱞᱮ ᱟᱯᱮ ᱥᱮᱫ ᱫᱚ ᱱᱟᱹᱭ ᱠᱚᱫᱚ ᱢᱮᱱᱟᱜ-ᱟ ᱱᱟᱹᱭ ᱥᱩᱨ ᱜᱮᱭᱟ ᱯᱮ ᱥᱮ ᱪᱷᱟᱲᱟ ᱧᱚ
ᱦᱮᱸ ᱥᱩᱨ ᱫᱚ ᱥᱩᱨ ᱜᱮᱭᱟ ᱟᱨ ᱪᱷᱟᱰᱟ ᱦᱚᱸ ᱵᱟᱝ ᱞᱟᱹᱭ ᱜᱟᱱᱚᱜ-ᱟ ᱫᱚᱢᱮ ᱫᱚ ᱦᱮᱸᱥᱮ ᱟᱫᱚ ᱟᱞᱮ ᱥᱮᱫ ᱫᱚ ᱵᱟᱞᱮ ᱟᱲᱜᱩᱱ ᱜᱮᱭᱟ ᱩᱱᱟᱹᱜ ᱫᱚ
ᱟᱪᱪᱷᱟ ᱜᱚᱢᱠᱮ
ᱟ ᱟᱯᱮ ᱥᱮᱫ ᱫᱚ ᱱᱟᱹᱭ ᱜᱟᱰᱟ ᱠᱚ
ᱦᱮᱸ ᱟᱞᱮ ᱱᱟᱹᱭ ᱜᱟᱰᱟ ᱫᱚ ᱟᱫᱚ ᱟᱞᱮ ᱫᱚ ᱟᱞᱮ ᱠᱷᱚᱱ ᱠᱤᱪᱷᱩ ᱥᱟᱦᱟ ᱧᱚᱜ ᱜᱮᱭᱟᱞᱮ ᱪᱷᱟᱲᱟ ᱥᱩᱨ ᱦᱚᱸ ᱵᱟᱝ ᱟᱨ ᱥᱟᱺᱜᱤᱧ ᱫᱚᱢᱮᱞᱮ ᱥᱟᱺᱜᱤᱧᱟ ᱚᱱᱠᱟ ᱦᱚᱸ ᱵᱟᱝ
ᱦ
ᱡᱮ ᱜᱚᱢᱠᱮ ᱛᱟᱦᱚᱞᱮ ᱟᱯᱮ ᱫᱤᱥᱚᱢ ᱫᱚ ᱫᱤᱥᱚᱢ ᱥᱮ ᱵᱩᱨᱩ ᱥ ᱫᱤᱥᱚᱢ
ᱟᱞᱮ ᱫᱤᱥᱚᱢ ᱵᱤᱞᱟᱹᱛ ᱜᱮ ᱦᱮᱸ ᱥᱮ
ᱟᱪᱪᱷᱟ ᱟᱪᱪᱷᱟ ᱦ ᱚᱸᱱᱝᱠᱟᱱ ᱟᱞᱮ ᱦᱚᱸ ᱜᱚᱢᱠᱮ ᱟᱞᱮ ᱚᱱᱠᱟ ᱵᱤᱞᱟᱹᱛ ᱫᱤᱥᱚᱢ ᱜᱮ ᱟᱪᱪᱷᱟ ᱜᱚᱝᱠᱮ ᱛᱟᱦᱚᱞᱮ ᱚᱱᱛᱮ ᱟᱥᱮ ᱯᱟᱥᱮ ᱠᱚ ᱛᱟᱦᱚᱞᱮ ᱵᱟᱦᱟ ᱥᱚᱨᱦᱟᱭ ᱥᱮ ᱵᱟᱦᱟ ᱵᱚᱸᱜᱟ ᱚᱱᱠᱟ ᱪᱮᱫ ᱞᱮᱠᱟ ᱯᱮ ᱢᱟᱱᱟᱣ ᱫᱟ
ᱟᱫᱚ ᱵᱟᱦᱟ ᱵᱚᱸᱜᱟ ᱢᱟᱱᱟᱣ ᱡᱩᱫᱤᱧ ᱟᱞᱮ ᱛᱚ ᱢᱚᱱᱨᱮ ᱛᱚ ᱵᱟᱹᱲᱤᱡ ᱛᱚ ᱵᱟᱝᱞᱮ ᱞᱟᱹᱭᱟ ᱟᱹᱰᱤ ᱵᱷᱟᱹᱜᱮ ᱜᱮᱞᱮ ᱞᱟᱹᱭᱟ ᱦᱮᱸᱥᱮ ᱟᱫᱚ ᱚᱱᱟ ᱵᱷᱟᱹᱜᱤ ᱫᱚ ᱚᱠᱟᱮᱠᱟ ᱚᱱᱟ ᱫᱚ ᱫᱤᱥᱚᱢ ᱦᱚᱲ ᱵᱚᱸᱜᱟ ᱵᱩᱨᱩ ᱜᱮᱠᱚ ᱵᱟᱲᱟᱭ ᱟᱠᱚ ᱡᱮ ᱥᱟᱹᱨᱤ ᱜᱮ ᱛᱤᱱᱟ, ᱜ ᱵᱷᱟᱹᱜᱤ ᱟᱥᱮ ᱵᱟᱲᱤᱞᱮ ᱢᱟᱱᱟ ᱵᱟᱛᱟ ᱥᱮ ᱪᱮᱫ
ᱟᱫᱚ ᱜᱚᱝᱠᱮ ᱚᱱᱟᱜᱮ ᱠᱟᱹᱴᱤᱡ ᱮᱢ ᱞᱟᱹᱭ ᱞᱮᱠᱷᱟᱱ ᱟᱯᱮᱥᱮᱫ ᱪᱮᱫᱮ ᱞᱮᱠᱟ ᱵᱟᱦᱟ ᱵᱚᱸᱜᱟ ᱪᱮᱫ ᱞᱮᱠᱟ ᱯᱮ ᱢᱟᱱᱟᱣᱟ ᱯᱳᱭᱞᱳ ᱫᱤᱱ ᱥᱮ ᱡᱟᱦᱟᱸ ᱵᱚᱱ ᱢᱮᱛᱟᱜ ᱠᱟᱱᱟ ᱩᱢ ᱢᱟᱦᱟ ᱠᱷ ᱚᱱᱟ ᱫᱤᱱ ᱨᱮ ᱪᱮᱫ ᱛ ᱚᱱᱟ ᱨᱮᱱᱟᱜ ᱠᱟᱹᱢᱤ ᱦᱚᱨᱟ ᱠᱚ ᱟᱨᱮ ᱠᱟᱹᱴᱤᱡ ᱠᱟᱹᱴᱤᱡ ᱮᱢ ᱞᱟᱹᱭᱛᱮᱟᱵᱟ ᱤᱫᱤ ᱞᱮᱠᱷᱟᱱ ᱤᱧᱦᱚᱧ ᱵᱩᱡ ᱠᱮᱭᱟ ᱟᱞᱮ ᱟᱹᱛᱩ ᱚᱱᱛᱮᱱᱟᱜ ᱟᱞ ᱛᱮᱱᱟᱜ ᱠᱟᱹᱴᱤᱡ ᱪᱮᱫ ᱞᱮᱠᱟ ᱦᱮ ᱮᱢᱱᱤ ᱮᱢᱱᱤ
ᱦᱳᱭ ᱦᱳᱭ ᱦᱭ ᱴᱷᱤᱠ ᱴᱷᱤᱠ ᱴᱷᱤᱠ ᱟᱫᱚ ᱛᱟᱦᱚᱞᱮ ᱤᱱᱠᱟᱹᱜᱮ ᱤᱧᱦᱚᱧ ᱮᱛᱚᱦᱚᱵᱮᱫ ᱛᱟᱞᱟᱝ ᱛᱚ ᱠᱟᱛᱷᱟ ᱫᱚ ᱦᱩᱭᱩᱜ ᱠᱟᱱᱟ ᱩᱢ ᱢᱟᱦᱟ ᱢᱟᱲᱟᱝ ᱟᱫᱚ ᱟᱹᱛᱩ ᱟᱛᱳ ᱨᱮ ᱜᱟᱯᱟᱞ ᱢᱟᱨᱟᱨᱟᱣ ᱫᱚᱦᱚᱭ ᱦᱩᱭᱩᱜᱼᱟ ᱦᱮᱸᱥᱮ ᱤᱱᱟᱹ ᱛᱟᱭᱚᱢ ᱟᱞᱮ ᱞᱮ ᱴᱷᱤᱠᱟᱹ ᱜᱩᱴᱟᱹᱭᱟᱞᱮ ᱥᱟᱱᱟᱢᱟ ᱛᱟᱵᱩᱱ ᱥᱟᱱᱟᱢ ᱢᱟ ᱥᱚᱱᱢᱟᱱ ᱢᱟ ᱦᱚᱲᱛᱮ ᱛᱤᱥ ᱵᱚᱱ ᱯᱟᱲᱦᱟᱜᱼᱟ ᱦᱮᱸᱥᱮ ᱚᱱᱟ ᱵᱟᱦᱟ ᱫᱤᱱ ᱢᱟ ᱱᱮᱰᱟ ᱜᱚᱴᱟᱭᱮᱱᱟ ᱤᱱᱟᱹ ᱛᱟᱭᱚᱢ ᱩᱢ ᱢᱟᱦᱟ ᱡᱮᱦᱤᱞᱳᱜ ᱥᱮᱴᱮᱨᱚᱜᱼᱟ ᱩᱱ ᱦᱤᱞᱳ ᱫᱚ ᱱᱚᱜᱼᱚᱭ ᱛᱮᱠᱮ ᱥᱚᱵᱚᱫ ᱦᱩᱭᱩᱜᱼᱟ ᱡᱟᱦᱟᱸ ᱫᱚ ᱫᱷᱩᱛᱤ ᱠᱚ ᱯᱩᱸᱰ ᱜᱮᱱᱡᱤ ᱠᱚ ᱦᱮᱸ ᱥᱮ ᱵᱟᱝ ᱥᱩᱱᱰᱟᱹ ᱜᱮᱱᱡᱤ ᱠᱚ ᱦᱮᱸ ᱡᱟᱢᱟ ᱠᱚ
ᱦᱮᱸ ᱦᱮᱸ ᱮᱠᱫᱚᱢ ᱮᱠᱫᱚᱢ
ᱠᱚ ᱠᱟᱪᱟᱣ ᱥᱚᱵᱚᱫ ᱦᱩᱭᱩᱜᱼᱟ ᱟᱫᱚ ᱤᱱᱠᱟᱹ ᱞᱮᱠᱟ ᱨᱮᱜᱮ ᱟᱫᱚ ᱪᱟᱞᱟᱜ ᱦᱩᱭᱩᱜᱼᱟ ᱥᱟᱹᱲᱤᱢ ᱫᱟᱞᱚᱵ ᱟᱫᱚ ᱥᱟᱹᱲᱤᱢ ᱫᱟᱞᱚᱵ ᱦᱩᱭ ᱪᱮᱛᱮ ᱚᱸᱰᱮ ᱡᱟᱦᱟᱸ ᱠᱚ ᱞᱟᱴᱟ ᱟᱠᱟᱱ ᱚᱱᱟ ᱡᱟᱦᱮᱨ ᱛᱷᱟᱱ ᱨᱮ ᱦᱮᱸ ᱥᱮ ᱵᱟᱝ ᱟᱵᱚ ᱢᱟ ᱪᱷᱟᱹᱛᱤᱠ ᱞᱮᱠᱟ ᱫᱚ ᱵᱟᱝ ᱠᱟᱱ ᱛᱟᱵᱚᱱᱟ ᱡᱮ ᱫᱤᱱᱟᱹᱢ ᱫᱤᱱ ᱵᱚᱸᱜᱟ ᱵᱳᱩᱨᱩ ᱦᱤᱡᱩᱜᱼᱟ ᱟᱫᱚ ᱫᱤᱱᱟᱹᱢ ᱫᱤᱱ ᱜᱮ ᱧᱮᱞᱟᱵᱚᱱ ᱚᱱᱟ ᱥᱟᱯᱷᱟ ᱜᱮ ᱛᱟᱦᱮᱱ ᱛᱟᱠᱚᱣᱟ ᱴᱷᱤᱠ
ᱦᱮᱸ ᱦᱮᱸ ᱮᱠᱫᱚᱢ ᱜᱚᱝᱠᱮ
ᱟᱫᱚ ᱚᱱᱠᱟ ᱞᱮᱠᱟᱨᱮ ᱟᱫᱚ ᱟᱞᱮ ᱚᱱᱟ ᱫᱤᱱ ᱦᱤᱞᱳᱜ ᱫᱚ ᱡᱟᱦᱟᱸ ᱠᱚ ᱞᱟᱴᱟ ᱠᱚᱣᱟ ᱚᱱᱟ ᱞᱟᱴᱟ ᱠᱚ ᱥᱟᱯᱷᱟ ᱚᱱᱟ ᱡᱟᱦᱮᱨ ᱛᱷᱟᱱ ᱫᱷᱟᱨᱮ ᱫᱷᱟᱨᱮᱛᱮ ᱡᱟᱦᱮᱨ ᱛᱷᱟᱱ ᱠᱚ ᱚᱱᱟᱹ ᱛᱟᱭᱚᱢ ᱥᱮᱸᱫᱽᱨᱟ ᱛᱚ ᱟᱨ ᱵᱟᱝ ᱦᱩᱭᱩᱜᱼᱟ ᱡᱮ ᱥᱮᱸᱫᱽᱨᱟ ᱞᱮ ᱪᱟᱞᱟᱜᱼᱟ ᱟᱫᱚ ᱥᱮᱸᱫᱽᱨᱟ ᱦᱩᱭ ᱠᱚᱜ ᱨᱮᱦᱚᱸ ᱟᱫᱚ ᱵᱤᱨ ᱫᱤᱥᱚᱢ ᱫᱚ ᱵᱟᱝ ᱠᱟᱱᱟᱞᱮ ᱵᱤᱞᱟᱛ ᱫᱤᱥᱚᱢ ᱦᱚᱲ ᱟᱫᱚ ᱥᱮᱸᱫᱽᱨᱟ ᱚᱠᱟᱛᱮᱢ ᱪᱟᱞᱟᱜᱼᱟ ᱢᱟ ᱞᱟᱭᱢᱮ ᱚᱱᱟ ᱥᱟᱨᱜᱟᱨ ᱪᱷᱟᱲᱟ ᱫᱚ ᱥᱮᱸᱫᱽᱨᱟᱛᱮ ᱨᱮᱱᱟᱜ ᱪᱮᱞᱮ ᱦᱚᱸ ᱵᱟᱹᱱᱩᱜ ᱠᱟᱜ ᱠᱚᱣᱟ
ᱦᱮᱸ ᱦᱮᱸ ᱦᱮᱸ ᱜᱚᱝᱠᱮ ᱟᱫᱚ ᱵᱤᱞᱟᱹᱛ ᱫᱤᱥᱚᱢ ᱦᱚᱲ ᱛᱚ
ᱦᱮᱸ ᱴᱷᱤᱠ ᱟᱫᱚ ᱚᱱᱟ ᱠᱷᱟᱹᱛᱤᱨ ᱛᱮᱫᱚ ᱥᱮᱸᱫᱽᱨᱟ ᱫᱚ ᱵᱟᱝ ᱟᱫᱚ ᱚᱱᱟ ᱥᱟᱹᱲᱤᱢ ᱫᱟᱞᱚᱵ ᱦᱩᱭ ᱛᱟᱭᱱᱚᱢ ᱜᱮ ᱟᱫᱚ ᱦᱟᱺᱰᱤ ᱠᱚᱠᱚ ᱤᱫᱤ ᱠᱟᱜ ᱜᱮᱭᱟ ᱛᱚ ᱥᱟᱹᱲᱤᱢ ᱫᱟᱞᱚᱵ ᱞᱟᱹᱜᱤᱫ ᱦᱚᱸ ᱟᱫᱚ ᱦᱟᱺᱰᱤ ᱧᱩᱛᱮᱱ ᱠᱚᱠᱚ ᱵᱚᱭᱮᱥ ᱠᱚᱫᱚ ᱠᱚ ᱧᱩᱭ ᱜᱮᱭᱟ ᱠᱚ ᱦᱮᱸ ᱛᱚ ᱤᱭᱚᱝ ᱠᱚᱫᱚ ᱟᱯᱟᱱ ᱟᱹᱯᱤᱱ ᱚᱲᱟᱜ ᱛᱮᱜᱮ ᱜᱮᱞᱮ ᱨᱩᱣᱟᱹᱲ ᱦᱮᱡ ᱦᱤᱡᱩᱜᱼᱟ ᱴᱷᱤᱠ ᱜᱮᱭᱟ ᱟᱫᱚ ᱛᱟᱦᱚᱞᱮ ᱤᱱᱟᱹ ᱫᱤᱱ ᱦᱤᱞᱚᱜ ᱡᱟᱦᱟᱸ ᱚᱱᱟ ᱫᱚ ᱵᱟᱦᱟ ᱠᱷᱟᱹᱛᱤᱨ ᱛᱮ ᱟᱫᱚ ᱩᱢ ᱢᱟᱦᱟ ᱦᱤᱞᱚᱜ ᱫᱚ ᱟᱞᱮ ᱫᱚ ᱨᱩᱢ ᱰᱟᱠᱟᱣ ᱵᱟᱝ ᱦᱩᱭᱩᱜᱼᱟ ᱢᱮᱱ ᱠᱷᱟᱱ ᱟᱫᱚ ᱢᱟᱜᱽ ᱢᱚᱬᱮ ᱦᱤᱞᱳᱜ ᱠᱷᱟᱱ ᱫᱚ ᱟᱞᱮ ᱫᱚ ᱩᱱ ᱦᱤᱞᱳᱜ ᱫᱚ ᱨᱩᱢ ᱰᱟᱠᱟᱣ ᱦᱩᱭ ᱠᱚᱜ ᱛᱟᱞᱮᱭᱟ ᱟᱫᱚ ᱨᱩᱢ ᱰᱟᱠᱟᱣ ᱠᱟᱛᱮ ᱵᱚᱸᱜᱟᱼᱵᱩᱨᱩ ᱠᱚ ᱦᱮᱡ ᱠᱚᱜᱼᱟ ᱠᱚ ᱟᱸ ᱵᱚᱸᱜᱟᱼᱵᱩᱨᱩ ᱚᱱᱮ ᱡᱟᱦᱮᱸᱨ ᱛᱷᱟᱱ ᱠᱚ ᱥᱮᱱ ᱠᱚᱜᱼᱟ ᱠᱚ ᱯᱟᱪᱮ ᱥᱟᱹᱨᱤ ᱜᱮ ᱚᱸᱰᱮᱱᱟᱜ ᱡᱟᱦᱟᱸ ᱥᱟᱯᱟ ᱥᱟᱯᱤ ᱠᱚ ᱥᱟᱱᱟᱢ ᱟᱛᱮ ᱡᱚᱛᱷᱟᱛ ᱦᱩᱭ ᱠᱟᱱ ᱛᱟᱞᱮᱭᱟ ᱥᱮ ᱵᱟᱝ ᱦᱩᱭ ᱠᱟᱱᱟ ᱚᱱᱟ ᱧᱮᱞᱟ ᱵᱚᱸᱜᱟᱼᱵᱩᱨᱩ ᱤᱱᱟᱹ ᱛᱟᱭᱚᱢ ᱫᱚ ᱩᱱᱠᱩ ᱫᱚ ᱟᱫᱚ ᱵᱩᱜᱤ ᱵᱟᱹᱲᱤᱡ ᱠᱚ ᱞᱟᱹᱭ ᱦᱚᱴᱚ ᱠᱟᱜᱼᱟ ᱚᱠᱟ ᱴᱷᱮᱱ ᱵᱟᱹᱲᱤᱡ ᱦᱮᱱᱟᱜᱼᱟ ᱚᱱᱟ ᱠᱚ ᱞᱟᱹᱭ ᱦᱚᱴᱚ ᱠᱟᱜᱼᱟ ᱡᱮ ᱱᱚᱣᱟ ᱫᱚ ᱱᱚᱰᱮ ᱵᱟᱹᱲᱤᱡ ᱤᱭᱟᱹ ᱥᱟᱣ ᱛᱮᱠᱚ ᱦᱮᱸ ᱠᱚ ᱞᱟᱹᱭ ᱠᱮᱜ ᱦᱮ ᱤᱱᱟᱹ ᱛᱟᱭᱚᱢ ᱟᱫᱚ ᱚᱱᱟ ᱠᱚ ᱵᱤᱫᱟᱹᱭ ᱠᱚ ᱦᱟᱛᱟᱣ ᱛᱮ ᱟᱫᱚ ᱢᱟᱹᱡᱷᱤ ᱪᱷᱟᱴᱠᱟ ᱠᱷᱚᱱ ᱚᱸᱰᱮ ᱟᱹᱭᱩᱨ ᱤᱫᱤ ᱠᱟᱛᱮᱜ ᱢᱤᱫ ᱴᱟᱝ ᱟᱠᱷᱲᱟ ᱞᱮ ᱵᱮᱱᱟᱣ ᱠᱟᱜᱼᱟ ᱚᱱᱟ ᱟᱠᱷᱲᱟ ᱠᱚ ᱢᱤᱫ ᱧᱤᱫᱟᱹ ᱜᱮᱞᱮ ᱫᱚᱱ ᱟᱸᱜᱟᱭᱟᱞᱮ ᱚᱱᱟ ᱫᱚ ᱩᱢ ᱢᱟᱦᱟ ᱦᱤᱞᱚᱜ ᱠᱟᱛᱷᱟ ᱟᱫᱚ ᱟᱯᱮᱭᱟᱜ ᱫᱚ
ᱦᱮᱸ ᱜᱚᱝᱠᱮ ᱞᱟᱹᱭ ᱢᱮ ᱟᱸᱡᱚᱢᱚᱜ ᱠᱟᱱᱟ
ᱟᱪᱪᱷᱟ ᱤᱱᱟᱹ ᱛᱟᱭᱚᱢ ᱫᱚᱥᱟᱨ ᱫᱤᱱ ᱦᱤᱞᱳᱜ ᱥᱮᱛᱟᱜ ᱛᱮᱥᱟᱨ ᱢᱟᱦᱟ ᱦᱤᱞᱳᱜ ᱫᱚ ᱟᱞᱮᱸ ᱦᱚᱸᱰᱮ ᱵᱷᱮᱜᱟᱨ ᱦᱮᱱᱟᱜ ᱠᱟᱫᱟ ᱛᱚ ᱚᱱᱟᱛᱮ ᱵᱟᱱᱟᱨ ᱜᱮ ᱢᱤᱫ ᱥᱟᱶᱛᱮ ᱞᱟᱹᱭ ᱤᱫᱤᱭᱮᱫᱟ ᱟᱫᱚ ᱞᱟᱹᱴᱩ ᱤᱫᱤᱜ ᱠᱟᱱᱟ ᱱᱟᱥᱮ ᱱᱟᱜ
ᱟᱪᱪᱷᱟ ᱜᱚᱝᱠᱮ ᱚᱱᱟ ᱜᱤᱧ ᱞᱟᱹᱭ ᱮᱫᱟ ᱠᱟᱹᱴᱤᱡ ᱞᱟᱹᱴᱩ ᱤᱫᱤᱜ ᱠᱟᱱᱟ ᱛᱚ ᱠᱟᱹᱡ ᱠᱷᱟᱴᱚ ᱫᱷᱟᱨᱟ ᱛᱮ ᱟᱢ ᱚᱝᱠᱟ ᱦᱮᱸ ᱠᱩᱠᱞᱤ ᱛᱮᱞᱟ ᱥᱮ ᱚᱱᱠᱟ ᱚᱱᱠᱟ ᱨᱚᱯᱚᱲ ᱞᱮᱱ ᱠᱷᱟᱱ ᱚᱱᱠᱟ ᱟᱹᱰᱤ ᱜᱮ ᱱᱟᱯᱟᱭ ᱠᱚᱜᱼᱟ ᱦᱚᱭ ᱛᱚ ᱢᱮᱱ ᱴᱟᱝ ᱵᱷᱟᱜᱽ ᱮᱢ ᱞᱟᱹᱭ ᱠᱮᱫᱟ ᱚᱱᱠᱟ ᱢᱤᱫᱴᱟᱝ ᱵᱷᱟᱜᱽ ᱵᱷᱟᱜᱽ ᱜᱮ ᱵᱷᱟᱹᱜᱤ ᱠᱚᱜᱼᱟ ᱵᱟᱱᱟ ᱦᱚᱲ ᱦᱟᱱᱛᱮ ᱱᱟᱱᱛᱮ ᱠᱟᱛᱮᱜ ᱢᱤᱫ ᱴᱟᱝ ᱞᱮᱜᱟᱛᱟᱲ ᱫᱚ ᱠᱟᱹᱴᱤᱡ ᱜᱟᱞᱢᱟᱨᱟᱣ ᱞᱟᱹᱴᱩᱜ ᱠᱟᱱᱟ ᱛᱚ
ᱦᱳᱭ ᱦᱳᱭ ᱦᱳᱭ ᱚᱱᱟ ᱛᱤᱜᱤᱧ ᱞᱟᱹᱭ ᱫᱟ ᱡᱟᱭ ᱦᱳᱠ ᱟᱫᱚ ᱥᱟᱹᱨᱫᱤ ᱢᱟᱦᱟ ᱦᱤᱞᱳᱜ ᱡᱟᱦᱟᱸ ᱠᱟᱛᱷᱟ ᱩᱢ ᱢᱟᱦᱟ ᱦᱤᱞᱳᱜ ᱠᱟᱛᱷᱟ ᱛᱚ ᱛᱟᱦᱚᱞᱮ ᱟᱢ ᱢᱟᱥᱮ ᱛᱟᱞᱟᱝ ᱢᱮ ᱤᱱᱟᱹ ᱛᱟᱭᱚᱢ ᱥᱟᱹᱨᱫᱤ ᱢᱟᱦᱟ ᱨᱮᱱᱟᱜ ᱠᱟᱛᱷᱟᱧ ᱨᱟᱠᱟᱵᱟ ᱤᱧ ᱡᱟᱦᱟᱸ ᱞᱮᱠᱟᱧ ᱞᱟᱹᱭ ᱠᱮᱫ ᱫᱚ ᱡᱮ ᱚᱱᱠᱟ ᱚᱱᱠᱟᱜᱮ ᱚᱱᱠᱟᱜᱮ ᱜᱮ ᱥᱮ ᱚᱠᱟᱴᱟᱜ ᱟᱞᱮᱭᱟᱜ ᱡᱟᱦᱟᱸ ᱢᱟᱦᱟ ᱢᱟᱜ ᱢᱚᱬᱮ ᱦᱤᱞᱳᱜ ᱟᱜ ᱨᱮᱱᱟᱜ ᱩᱢ ᱞᱟᱦᱟ ᱠᱟᱛᱷᱟ
ᱟᱫᱚ ᱟᱞᱮ ᱢᱟ ᱜᱚᱢᱠᱮ ᱚᱱᱮ ᱢᱮᱱ ᱠᱮᱫ ᱞᱮᱠᱟ ᱟᱢ ᱩᱢ ᱩᱢ ᱢᱟᱦᱟ ᱦᱤᱞᱳᱜ ᱫᱚ ᱟᱞᱮ ᱦᱚᱸ ᱥᱟᱱᱟᱢ ᱟᱹᱛᱩ ᱦᱚᱲ ᱢᱟᱨᱟᱝ ᱫᱤᱱ ᱠᱚ ᱩᱢ ᱱᱟᱲᱠᱟ ᱞᱩᱜᱽᱲᱤ ᱞᱟᱯᱚ ᱠᱚ ᱚᱲᱟᱜ ᱠᱚᱠᱚ ᱜᱮᱡ ᱜᱩᱨᱤᱡ ᱥᱟᱯᱷᱟᱭᱟ ᱦᱮᱸ ᱥᱮ ᱟᱨ ᱠᱚᱲᱟ ᱜᱤᱫᱽᱨᱟᱹ ᱠᱚᱫᱚ ᱡᱮᱢᱚᱱ ᱮᱢ ᱢᱮᱱ ᱪᱮᱫ ᱞᱮᱠᱟ ᱡᱷᱚᱛᱚ ᱟᱫᱚ ᱡᱟᱦᱮᱨ ᱜᱟᱲ ᱠᱚ ᱪᱟᱞᱟᱜ ᱥᱟᱹᱜ ᱥᱟᱹᱲᱤᱢ ᱫᱟᱞᱚᱵ ᱠᱚ ᱪᱟᱞᱟᱜᱼᱟ ᱡᱟᱦᱮᱨ ᱠᱚᱠᱚ ᱥᱟᱯᱟ ᱵᱟᱲᱟᱭᱟ ᱚᱱᱟ ᱠᱚ ᱦᱩᱭ ᱞᱮᱱ ᱠᱷᱟᱱ ᱟᱫᱚ ᱟᱞᱮ ᱦᱚᱸ ᱜᱚᱝᱠᱮ ᱛᱚ ᱦᱟᱸᱜ ᱵᱤᱞᱟᱹᱛ ᱫᱤᱥᱚᱢ ᱟᱫᱚ ᱚᱱᱠᱟ ᱥᱮᱸᱫᱽᱨᱟ ᱠᱟᱛᱷᱟ ᱢᱟ ᱤᱧ ᱦᱚᱸ ᱵᱟᱹᱧ ᱧᱮᱞ ᱠᱟᱜ ᱥᱮᱸᱫᱽᱨᱟ ᱢᱟ ᱟᱞᱮ ᱫᱚ ᱵᱟᱦᱮᱨ ᱟᱞᱮ ᱢᱟ ᱵᱟᱝ ᱞᱮ ᱪᱟᱞᱟᱜᱼᱟ
ᱦᱮᱸ
ᱛᱟᱦᱚᱞᱮ ᱥᱮᱸᱫᱽᱨᱟ ᱫᱚ ᱵᱟᱝ ᱟᱫᱚ ᱟᱞᱮ ᱫᱚ ᱜᱚᱝᱠᱮ ᱵᱟᱦᱟ ᱨᱮᱦᱚᱸ ᱟᱞᱮ ᱫᱚ ᱚᱱᱮ ᱡᱮ ᱨᱩᱢ ᱰᱟᱠᱼᱟ ᱡᱟᱦᱟᱸ ᱟᱹᱭᱩᱵ ᱵᱮᱲᱟ ᱥᱟᱱᱟᱢ ᱦᱚᱲ ᱥᱤᱸᱜᱟᱹᱲ ᱵᱮᱲᱟ ᱡᱚᱢ ᱵᱟᱲᱟ ᱠᱟᱛᱮᱫ ᱡᱚᱛᱚ ᱱᱟᱭᱠᱮ ᱨᱟᱪᱟ ᱪᱟᱞᱟᱣ ᱠᱟᱛᱮᱫ ᱞᱮ ᱟᱫᱮ
ᱦᱮᱸ
ᱨᱩᱢ ᱰᱟᱠᱟᱣ ᱚᱱᱮ ᱮᱱᱮᱡ ᱥᱮᱨᱮᱧ ᱛᱟᱞᱟᱛᱮ ᱟᱫᱚ ᱵᱚᱸᱜᱟ ᱠᱚ ᱦᱮᱡ ᱞᱮᱱᱟ ᱠᱚᱣᱟ ᱡᱟᱦᱮᱸᱨ ᱠᱚ ᱥᱟ ᱠᱚ ᱠᱟᱹᱢᱤ ᱦᱚᱨᱟ ᱠᱚ ᱴᱷᱤᱠ ᱴᱟᱠ ᱵᱟᱝ ᱧᱮᱞ ᱵᱟᱲᱟᱭ ᱛᱟᱠᱚᱣᱟ ᱛᱟᱯᱚᱨᱮ ᱩᱱᱠᱩ ᱟᱸᱜᱷᱟᱟᱥ ᱵᱟᱲᱟ ᱠᱟᱛᱮ ᱟᱫᱚ ᱚᱱᱠᱟ ᱪᱟᱵᱟᱭ ᱛᱟᱯᱚᱨᱮ ᱡᱟᱦᱟᱸ ᱚᱱᱮ ᱟᱠᱷᱲᱟ ᱞᱮ ᱵᱮᱱᱟᱣ ᱠᱟᱜᱼᱟ ᱟᱞᱮ ᱟᱠᱷᱲᱟ ᱢᱮᱱᱟᱜᱼᱟ ᱟᱫᱚ ᱚᱱᱠᱟ ᱜᱮ ᱚᱱᱟ ᱢᱤᱫ ᱧᱤᱫᱟᱹᱮ ᱮᱱᱮᱡ ᱟᱸᱜᱟᱭᱟ ᱥᱮ ᱠᱚᱲᱟ ᱜᱤᱫᱽᱨᱟᱹ ᱠᱚᱫᱚ ᱠᱚ ᱫᱚᱱᱟ ᱠᱩᱲᱤ ᱜᱤᱫᱽᱨᱟᱹ ᱠᱚᱫᱚ ᱠᱚ ᱮᱱᱮᱡᱟ ᱚᱱᱠᱟ ᱠᱟᱛᱮᱫ ᱜᱮ ᱟᱞᱮᱦᱚ ᱩᱱᱟᱹᱜ ᱩᱢ ᱵᱟᱦᱟ ᱫᱚ ᱯᱟᱨᱚᱢᱚᱜᱼᱟ ᱟᱨ ᱫᱚᱥᱟᱨ ᱫᱤᱱ ᱢᱟ ᱜᱚᱢᱠᱮ ᱟᱫᱚ ᱟᱨ ᱛᱩᱯ ᱛᱩᱯᱩ ᱥᱟᱯᱷᱟ ᱠᱟᱛᱮᱫ ᱥᱟᱹᱨᱫᱤ ᱢᱟᱦᱟ ᱨᱮᱢᱟ ᱡᱟᱦᱮᱨ ᱵᱩᱴ ᱱᱟᱭᱠᱮ ᱵᱚᱱ ᱤᱫᱤᱭᱟ ᱵᱚᱸᱜᱟ ᱵᱩᱨᱩ ᱥᱟᱹᱫ ᱚᱱᱟ ᱢᱮᱱ ᱠᱮᱫ ᱞᱮᱠᱟᱜᱮ ᱚᱱᱠᱟ ᱦᱮᱸ ᱟᱢ ᱟᱫᱚ ᱟᱞᱮ ᱱᱚᱰᱮ ᱫᱚ ᱵᱟᱦᱟ ᱨᱮᱦᱚᱸ ᱚᱱᱠᱟ ᱠᱩᱨᱩᱢᱩᱴ ᱦᱩᱭᱩᱜᱼᱟ
ᱟᱪᱪᱷᱟ ᱡᱮ ᱵᱟᱦᱟ ᱢᱟᱜᱽ ᱢᱚᱬᱮ ᱦᱚ ᱦᱩᱭᱩᱜ -ᱟ ᱛᱚ ᱥᱮ ᱠᱷᱟᱞᱤ ᱵᱟᱦᱟᱜᱮ
ᱵᱟᱝ ᱢᱟᱜᱽ ᱢᱚᱬᱮ ᱦᱩᱭᱩᱜ ᱟᱞᱚ ᱢᱟᱜᱽ ᱢᱚᱬᱮ
ᱟᱪᱪᱷᱟ ᱵᱮᱥ ᱛᱤᱱᱟᱹᱜ ᱫᱤᱱ ᱪᱷᱟᱰᱟ ᱪᱷᱟᱰᱟ ᱯᱮ ᱢᱟᱜ ᱢᱚᱬᱮ ᱜᱮᱭᱟ ᱟᱯᱮ ᱫᱚ
ᱟᱞᱮ ᱫᱚ ᱜᱚᱝᱠᱮ ᱟᱞᱮ ᱦᱚᱱᱮ ᱯᱟᱸᱪ ᱵᱚᱪᱷᱚᱨ ᱚᱱᱛᱚᱨ ᱢᱟᱜᱽ ᱢᱚᱬᱮ ᱜᱮᱭᱟ ᱟᱪᱪᱷᱟ ᱜᱚᱝᱠᱮ ᱟᱨᱦᱚ ᱡᱮᱢᱚᱱ ᱟᱵᱚᱣᱟᱜ ᱥᱟᱱᱛᱟ ᱤᱭᱟᱹ ᱨᱮᱫᱚ ᱢᱮᱱᱟᱜ ᱜᱮ ᱛᱟᱵᱚᱱᱟ ᱡᱮ ᱠᱤᱪᱷᱩ ᱡᱮᱢᱚᱱ ᱢᱟᱜ ᱠᱩᱴᱟᱹᱢ ᱰᱟᱝᱨᱟ ᱢᱮᱱᱟᱜ ᱛᱟᱵᱚᱱᱟ ᱦᱮᱸ ᱥᱮ
ᱦᱩᱸ
ᱟᱫᱚ ᱜᱚᱝᱠᱮ ᱟᱯᱮᱭᱟᱜ ᱚᱱᱟ ᱠᱩᱴᱟᱹᱢ ᱰᱟᱸᱝᱨᱟ ᱫᱚ ᱢᱮᱱᱟᱜ ᱛᱟᱯᱮᱭᱟ ᱥᱮ ᱵᱟᱹᱱᱩᱜ ᱛᱟᱯᱮᱭᱟ
ᱦᱮᱸ ᱦᱮᱱᱟᱜ ᱠᱟᱜ ᱜᱮᱭᱟ ᱵᱟᱝ ᱫᱚ ᱵᱟᱝ ᱦᱮᱱᱟᱜ ᱠᱟᱜ ᱜᱮᱭᱟ
ᱟᱫᱚ ᱜᱚᱝᱠᱮ ᱫᱚ ᱟᱯᱮ ᱫᱚ ᱚᱠᱟ ᱚ ᱟᱯᱮᱚ ᱜᱚᱢᱠᱮ ᱚᱠᱟ ᱥᱚᱢᱚᱭ ᱯᱮ ᱠᱩᱴᱟᱹᱢ ᱰᱟᱸᱝᱨᱟ ᱫᱚ ᱟᱭᱢᱟ ᱡᱟᱭᱜᱟ ᱨᱮ ᱧᱮᱞ ᱠᱟᱱᱟ ᱛᱚ ᱡᱮᱢᱚᱱ ᱡᱮ ᱥᱮᱨᱢᱟ ᱠᱚ ᱢᱟᱜᱽ ᱢᱚᱬᱮᱜᱼᱟ ᱩᱱ ᱥᱮᱨᱢᱟ ᱜᱮᱠᱚ ᱠᱤᱪᱷᱩ ᱠᱩᱴᱟᱹᱢ ᱵᱚᱸᱜᱟ ᱛᱟᱨᱯᱚᱨᱮ ᱠᱚᱲᱟ ᱟᱭᱢᱟ ᱡᱟᱭ ᱧᱮᱞ ᱟᱠᱟᱱᱟ ᱡᱮ ᱩᱱᱠᱩ ᱠᱤᱪᱷᱩ ᱦᱚᱲ ᱫᱚ ᱛᱚ ᱠ ᱮᱠᱮ ᱛᱟᱦ ᱟᱯᱮ ᱫᱚ ᱚᱠᱟ ᱞᱮᱠᱟ ᱚᱠᱟᱴᱟᱜ
ᱦᱩᱸ ᱤᱱᱠᱟᱹ ᱜᱮ ᱫᱤᱭ ᱥᱮ ᱚᱢᱠᱟ ᱟᱞᱮ ᱫᱚ ᱚ ᱚᱱᱟ ᱠᱩᱴᱟᱹᱢ ᱰᱟᱸᱝᱨᱟ ᱫᱚ ᱱᱮᱥ ᱞᱮ ᱡᱚᱢ ᱞᱮᱠᱷᱟᱱ ᱠᱟᱞᱚᱢ ᱞᱮ ᱢᱟᱜᱽ ᱢᱚᱬᱮᱜᱼᱟ ᱦᱳᱭᱥᱮ ᱵᱩᱰᱷᱤ ᱜᱟ. ᱭ ᱡᱟᱦᱟᱸ ᱠᱚ ᱞᱟᱹᱭ ᱫᱟ
ᱛᱚ ᱚᱱᱠᱟ ᱜᱮ ᱟᱵᱚ ᱟᱪᱪᱷᱟ ᱜᱚᱝᱠᱮ ᱢᱮᱱ ᱤᱧ ᱛᱟᱦᱮᱱ ᱟᱞᱟᱜ ᱠᱷᱟᱴᱚ ᱢᱟᱪᱷᱟ ᱟᱠᱷᱲᱟ ᱛᱟᱦᱮᱸ ᱠᱟᱱ ᱛᱟᱦᱮᱠᱟᱱ ᱛᱟᱞᱟᱝ-ᱟ ᱱᱚᱣᱟ ᱢᱟ ᱚᱠᱛᱚ ᱢᱟ ᱯᱚᱞᱚᱢ ᱤᱫᱤᱭᱮᱱᱟ ᱛᱟᱦᱚᱞᱮ ᱱᱤᱭᱟᱹ ᱚᱠᱛᱚ ᱫᱚ ᱜᱚᱢᱠᱮ ᱱᱚᱝᱠᱟ ᱜᱮᱞᱟᱝ ᱜᱟᱞᱢᱟᱨᱟᱣᱟ